ᱦᱮᱸ ᱜᱚ
ᱦᱮᱸ ᱡᱚᱦᱟᱨ ᱜᱮ
ᱦᱩᱸ
ᱟᱹᱞᱤᱧᱟᱜ ᱟᱸᱡᱚᱢᱚᱜ ᱠᱟᱱᱟ ᱛᱚ ᱨᱚᱲ?
ᱦᱳᱭ ᱜᱚᱝᱠᱮ ᱟᱸᱡᱚᱢ ᱠᱟᱱᱟ᱾
ᱟᱪᱪᱷᱟ ᱡᱚᱦᱟᱨ ᱜᱮ
ᱦᱳᱭ ᱡᱚᱦᱟᱨ ᱜᱮ ᱦᱮᱸ᱾
ᱟᱫᱚᱞᱤᱧ ᱢᱮᱱᱫᱟ ᱡᱮ ᱟᱵᱚ ᱦᱚᱸ ᱡᱩᱫᱤ ᱢᱟᱱᱮ ᱱᱚᱜᱼᱚᱭ ᱪᱤᱠᱤ ᱠᱚᱛᱮ ᱦᱚᱸ ᱡᱩᱫᱤ ᱵᱟᱝᱠᱚ ᱚᱞᱚᱜ ᱜᱮᱛᱟ ᱵᱚᱱᱟ᱾
ᱦᱩᱸ
ᱛᱟᱦᱞᱮ ᱛᱟᱦᱚᱞᱮ ᱛᱚ ᱟᱵᱚᱱᱟᱜ ᱜᱮᱛᱚ ᱢᱟᱱᱮ ᱵᱚᱱ ᱟᱫ ᱤᱫᱤᱭ ᱛᱟᱵᱚᱱᱟ ᱦᱮᱸ ᱥᱮ ᱵᱟᱝ? ᱟᱫᱚ ᱢᱮᱱ ᱠᱟᱫᱟ ᱠᱚ ᱡᱮ ᱦᱟᱥᱟ ᱵᱷᱟᱥᱟ ᱡᱩᱫᱤ ᱵᱚᱱ ᱟᱫᱟ ᱟᱫᱚ ᱟᱵᱚᱱᱟᱜ ᱜᱮ ᱥᱟᱱᱟᱢᱟᱜ ᱟᱵ ᱪᱟᱵᱟᱜ ᱛᱟᱵᱚᱱᱟ ᱟᱵ ᱪᱟᱵᱟᱜ ᱟᱵᱚᱱ ᱢᱟᱱᱮ᱾ ᱟᱫᱚ ᱮᱠᱮᱵᱟᱨᱮ ᱵᱚᱱ ᱟᱫ ᱪᱟᱵᱟᱜᱼᱟ᱾ ᱛᱚᱠᱷᱚᱱ ᱫᱚ ᱡᱚᱛᱚ ᱦᱚᱲ ᱟᱫᱚ ᱥᱟᱱᱛᱟᱲ ᱦᱚᱸ ᱟᱫᱚ ᱵᱟᱝᱠᱚ ᱛᱟᱦᱮᱱᱟ ᱛᱚ ᱚᱱᱟ ᱫᱚ ᱮᱴᱟᱜ ᱤᱭᱟᱹ ᱨᱮᱠᱚ ᱤᱫᱤ ᱵᱚᱱᱟ ᱠᱚ᱾ ᱮᱴᱟᱜ ᱫᱷᱚᱨᱚᱢ ᱨᱮᱠᱚ ᱩᱪᱟᱹᱲ ᱠᱟᱱᱟ ᱦᱮᱸ ᱥᱮ ᱵᱟᱝ? ᱠᱟᱨᱚᱱ ᱵᱚ ᱡᱩᱫᱤ ᱟᱵᱚᱱᱟᱜ ᱞᱟᱭᱼᱞᱟᱠᱪᱟᱨ ᱦᱮᱸ ᱥᱮ ᱥᱚᱝᱥᱠᱨᱤᱛᱤ ᱱᱚᱣᱟ ᱠᱚ ᱵᱟᱝᱵᱚᱱ ᱵᱟᱧᱪᱟᱣ ᱫᱚᱦᱚᱭ ᱛᱟᱵᱚᱱᱟ᱾ ᱡᱟᱦᱟᱸ ᱟᱵᱚᱱᱟᱜ ᱵᱷᱟᱥᱟ ᱢᱮᱱᱟᱜ ᱛᱟᱵᱚᱱᱟ ᱦᱮᱸ ᱚᱱᱟ ᱠᱚᱦᱚᱸ ᱡᱩᱫᱤ ᱵᱟᱝᱵᱚᱱ ᱵᱟᱧᱪᱟᱣ ᱫᱚᱦᱚᱭᱟ, ᱛᱟᱦᱞᱮ ᱮᱴᱟᱜ ᱫᱷᱚᱨᱚᱢ ᱨᱮ ᱟᱡ ᱛᱮᱜᱮ ᱠᱚ ᱩᱪᱟᱹᱲ ᱵᱚᱱᱟᱭ ᱦᱮᱸ ᱥᱮ ᱵᱟᱝ
ᱦᱳᱭ
ᱤᱱᱟᱹ ᱛᱮᱜᱮ ᱱᱚᱣᱟ ᱠᱚᱫᱚ ᱢᱟᱱᱮ ᱵᱟᱧᱪᱟᱣ ᱞᱟᱹᱠᱛᱤ ᱜᱮ ᱠᱟᱱ ᱛᱟᱵᱚᱱᱟ ᱡᱟᱦᱟᱸ ᱞᱮᱠᱟ ᱠᱟᱛᱮ ᱦᱳᱞᱳ
ᱦᱮᱸ ᱦᱩᱸ
ᱟᱨ ᱱᱮᱛᱚᱜ
ᱱᱤᱛᱚᱜ ᱫᱚ ᱟᱹᱰᱤᱜᱟᱱ ᱱᱤᱛᱚᱜ ᱫᱚ ᱟᱨᱦᱚᱸ ᱟᱹᱰᱤ ᱜᱟᱱ ᱜᱮ ᱧᱮᱞᱚᱜᱚᱜ ᱠᱟᱱᱟ ᱟᱹᱰᱤ ᱠᱤᱪᱷᱩ ᱫᱚ ᱚᱱᱟ ᱠᱚ ᱤᱫᱤ ᱠᱟᱛᱮᱫ ᱟᱵᱚᱣᱟᱜ ᱞᱮᱝᱜᱩᱭᱮᱡ ᱤᱫᱤ ᱠᱟᱛᱮᱜ ᱟᱹᱰᱤᱴᱟᱜ ᱜᱮ ᱰᱮᱵᱷᱞᱚᱯ ᱥᱮᱜ ᱦᱚᱸ ᱪᱟᱞᱟᱜ ᱠᱟᱱᱟ᱾ ᱦᱩᱸ ᱱᱤᱛᱚᱜ ᱟᱹᱰᱤ ᱜᱟᱱ ᱥᱮᱫ ᱫᱟᱨᱟᱭ ᱛᱮ ᱚᱱᱟ ᱨᱮᱭᱟᱜ ᱠᱟᱹᱢᱤ ᱦᱚᱨᱟ ᱠᱚ ᱦᱩᱭᱩᱜ ᱠᱟᱱᱟ ᱡᱟᱛᱮᱱᱟ ᱦᱟᱯᱮᱱ ᱫᱤᱱ ᱟᱵᱚ ᱜᱩᱜᱩᱞ ᱥᱮ ᱢᱤᱴᱟᱝ ᱚᱝᱠᱟ ᱮᱭᱟᱭ ᱨᱮ ᱟᱵᱚ ᱵᱚᱱ ᱧᱟᱢ ᱢᱟ᱾
ᱟᱪᱪᱷᱟ ᱦᱮᱸ ᱱᱚᱣᱟ ᱦᱚᱸ ᱟᱹᱰᱤ ᱟᱹᱰᱤ ᱵᱷᱟᱹᱜᱤ ᱠᱟᱹᱢᱤ ᱦᱚᱨᱟ ᱠᱚ ᱥᱟᱵ ᱟᱠᱟᱫᱟ᱾ ᱦᱮᱸ ᱥᱮ ᱵᱟᱝ ᱡᱟᱛᱮ ᱱᱚᱣᱟ ᱫᱚ ᱢᱟᱱᱮ ᱟᱜᱟᱢ ᱟᱜᱟᱢ ᱨᱮ ᱡᱟᱦᱟᱸᱭ ᱯᱚᱼᱯᱚᱝᱲᱟ ᱠᱚᱠᱚ ᱦᱤᱡᱩᱜ ᱟᱥᱮ ᱵᱟᱝ ᱟᱜᱟᱢ ᱢᱟᱱᱮ ᱠᱟᱜᱵᱤᱱ ᱯᱚᱸᱪᱟᱥ ᱥᱟᱴ ᱵᱚᱪᱷᱚᱨ ᱥᱳᱛᱚᱨ ᱢᱤᱫᱥᱚ ᱵᱚᱪᱷᱚᱨ ᱯᱚᱨᱮᱳ ᱡᱟᱦᱟᱸᱭ ᱩᱱᱠᱩ ᱦᱚᱸᱛᱚ ᱛᱚᱠᱷᱚᱱ ᱠᱚ ᱧᱮᱞ ᱛᱤᱭᱳᱜᱟ ᱡᱮ ᱵᱟᱝᱟ ᱟᱞᱮᱭᱟᱜ ᱫᱚ ᱜᱩᱜᱩᱞ ᱨᱮᱦᱚᱸ ᱥᱮ ᱮ ᱟᱭ ᱨᱮᱦᱚᱸ ᱢᱮᱱᱟᱜ ᱛᱟᱞᱮᱭᱟ ᱟᱞᱮᱭᱟᱜ ᱵᱷᱟᱥᱟ ᱵᱟᱝᱜᱮ ᱵᱟᱝᱜᱮ ᱟᱫ ᱠᱟᱱ ᱛᱟᱞᱮᱭᱟ ᱦᱮᱸ ᱥᱮ ᱵᱟᱝ ᱟᱨ ᱡᱟᱦᱟᱸᱭ ᱫᱚ ᱵᱟᱹᱱᱩᱜ ᱩᱱᱠᱩ ᱫᱚ ᱡᱚᱠᱷᱚᱱ ᱠᱚ ᱟᱫ ᱛᱟᱠᱚᱣᱟ ᱛᱚᱠᱷᱚᱱ ᱠᱚ ᱩᱱᱠᱩ ᱦᱚᱸ ᱵᱟᱝᱠᱚ ᱵᱩᱡᱷᱟᱹᱣ ᱫᱟᱲᱮᱭᱟᱜᱼᱟ ᱡᱮ ᱟᱞᱮᱭᱟᱜ ᱟᱥᱚᱞ ᱢᱟᱱᱮ ᱡᱟᱦᱟᱸ ᱨᱚᱲ ᱥᱮ ᱟᱲᱟᱝ ᱚᱱᱟ ᱫᱚ ᱚᱠᱟ ᱠᱟᱱ ᱛᱟᱞᱮᱭᱟ ᱩᱱᱠᱩ ᱫᱚ ᱵᱟᱝᱠᱚ ᱵᱩᱡᱷᱟᱹᱣ ᱫᱟᱲᱮᱭᱟᱜᱼᱟ ᱠᱤᱪᱷᱩ ᱜᱟᱱ ᱚᱱᱠᱟ ᱢᱮᱱᱟᱜ ᱠᱚᱣᱟ ᱦᱮᱸ ᱠᱤᱪᱷᱩ ᱜᱟᱱ ᱚᱱᱠᱟ ᱯᱟᱹᱨᱤᱥ ᱨᱮᱱ ᱦᱮᱸ ᱢᱮᱱ ᱩᱱᱠᱩᱣᱟᱜ ᱧᱮᱞ ᱵᱤᱱ ᱵᱟᱹᱱᱩᱜ ᱛᱟᱠᱚᱣᱟ ᱚᱱᱟ ᱠᱚᱫᱚ
ᱦᱩᱸᱦᱩᱸ
ᱦᱮᱸᱥᱮ ᱵᱟᱝ ᱛᱚᱵᱮ ᱡᱟᱭᱦᱳᱠ ᱛᱚᱵᱩ ᱠᱟᱹᱴᱤᱡᱴᱟᱝ ᱨᱟᱠᱟᱵ ᱟᱠᱟᱱᱟ ᱵᱟᱝ ᱫᱚ ᱵᱟᱝ ᱦᱮᱸ ᱛᱚᱵᱮ ᱱᱚᱣᱟ ᱛᱟᱭᱚᱢ ᱨᱮᱫᱚ ᱱᱚᱣᱟ ᱛᱟᱭᱚᱢ ᱨᱮ ᱱᱚᱣᱟ ᱟᱹᱰᱤ ᱜᱟᱱ ᱜᱮ ᱟᱵᱚ ᱥᱛ ᱠᱷᱮᱨᱣᱟᱞ ᱠᱚᱣᱟᱜ ᱦᱚᱸ ᱢᱟᱱᱮ ᱢᱟᱭᱟᱢ ᱠᱚᱦᱚᱸ ᱡᱚᱨᱚ ᱟᱠᱟᱱ ᱛᱟᱠᱚᱣᱟ ᱱᱚᱣᱟ ᱠᱷ ᱛᱮᱥ
ᱦᱳᱭ
ᱦᱮᱸ ᱞᱟᱹᱲᱦᱟᱹᱭ ᱦᱚᱸᱠᱚ ᱞᱟᱹᱲᱦᱟᱹᱭ ᱟᱠᱟᱫᱟ ᱚᱱᱟ ᱠᱷᱟᱹᱛᱤᱨ ᱟᱭᱢᱟ ᱥᱤᱠᱨᱤᱛᱤ ᱵᱟᱝ ᱧᱟᱢ ᱠᱟᱛᱮᱫ ᱟᱭᱢᱟ ᱡᱟᱭᱜᱟ ᱨᱮᱠᱚ ᱟᱱᱫᱳᱞᱚᱱ ᱟᱠᱟᱫ ᱛᱟᱵᱚᱱᱟ ᱛᱚᱵᱮ ᱡᱟᱹᱱᱤᱡ ᱛᱚᱵᱮ ᱡᱟᱹᱱᱤᱡ ᱱᱚᱣᱟ ᱦᱚᱸ ᱛᱟᱦᱮᱱ ᱥᱤᱠᱷᱱᱟᱹᱛ ᱫᱚ ᱤᱭᱟᱹ ᱵᱚᱱ ᱧᱟᱢ ᱠᱮᱫᱟ ᱥᱤᱠᱨᱤᱛᱤ ᱵᱚᱱ ᱧᱟᱢ ᱠᱮᱫᱟ ᱦᱮᱸ ᱥᱮ ᱵᱟᱝ
ᱟᱨᱦᱚᱸ ᱜᱚᱝᱠᱮ ᱵᱷᱟᱜᱮᱜ ᱛᱟᱵᱚᱱᱟ ᱡᱩᱫᱤ ᱜᱚᱴᱟᱜᱮ ᱡᱩᱫᱤ ᱢᱤᱰᱤᱭᱟᱢ ᱠᱚ ᱧᱟᱢᱚᱜᱼᱟ ᱥᱟᱱᱛᱟᱞᱤ ᱛᱮ ᱛᱠᱷᱟᱱ ᱟᱨᱚ ᱟᱹᱰᱤ ᱵᱷᱟᱜᱤᱜ ᱛᱟᱵᱚᱱᱟ ᱥᱮ ᱟᱵᱚᱨᱮᱱ ᱚᱞᱚᱜ ᱯᱟᱲᱦᱟᱜ ᱠᱟᱱ ᱠᱚ ᱥᱮ ᱯᱟᱹᱴᱷᱩᱣᱟᱹ ᱠᱚ ᱦᱟᱯᱮᱱ ᱫᱤᱱ ᱟᱠᱚᱣᱟᱜ ᱢᱤᱫᱴᱟᱝ ᱨᱚᱡᱽᱜᱟᱨ ᱨᱮᱱᱟᱜ ᱢᱤᱫᱴᱟᱝ ᱨᱟᱥᱛᱟ ᱠᱚ ᱧᱟᱢᱟ ᱟᱨ ᱥᱮ ᱟᱵᱚᱣᱟᱜ ᱞᱟᱠᱪᱟᱨ ᱠᱚ ᱵᱟᱨᱮ ᱠᱟᱛᱮᱫ ᱥᱮ ᱟᱵᱚᱣᱟᱜ ᱤᱫᱤ ᱠᱟᱛᱮᱫ ᱡᱟᱦᱟᱸ ᱠᱚᱠᱚ ᱚᱞᱚᱜ ᱯᱟᱲᱦᱟᱜ ᱠᱟᱱᱟ ᱟᱠᱚ ᱟᱨᱦᱚᱸ ᱩᱱᱟᱹᱜ ᱡᱟᱹᱥᱛᱤ ᱠᱚ ᱯᱟᱥᱱᱟᱣ ᱫᱟᱲᱮᱭᱟᱜᱼᱟ
ᱦᱩᱸ
ᱟᱫᱚ ᱚᱱᱟ ᱠᱚ ᱦᱩᱭ ᱞᱮᱱᱠᱷᱟᱱ ᱟᱨᱦᱚᱸ ᱟᱹᱰᱤ ᱢᱚᱸᱡᱽ ᱜᱮ ᱵᱮᱥᱚᱜᱚᱜᱼᱟ ᱱᱟᱦᱟᱜ ᱟᱥᱟ ᱠᱚᱨᱮ ᱦᱟᱯᱮᱱ ᱫᱤᱱ ᱟᱥᱛᱮ ᱟᱥᱛᱮ ᱡᱨ ᱦᱩᱭᱩᱜᱼᱟ ᱱᱟᱦᱟᱜ
ᱟᱪᱷᱟ ᱜᱚᱝᱠᱮ ᱟᱨ ᱱᱚᱣᱟ ᱤᱭᱟᱹ ᱠᱚᱨᱮ ᱫᱚ ᱟᱵᱚᱱᱟᱜ ᱤᱭᱟᱹ ᱛᱟᱦᱞᱮ ᱱᱚᱣᱟ ᱪᱤᱠᱤ ᱫᱚ ᱢᱮᱱᱟᱜ ᱛᱟᱵᱚᱱᱟ ᱥᱮ ᱵᱟᱝ ᱱᱚᱣᱟ ᱡᱟᱦᱟᱸ ᱠᱚᱢᱯᱤᱭᱩᱴᱟᱨ ᱥᱟᱭᱤᱱᱥ ᱠᱚᱫᱚ ᱠᱚ ᱠᱚᱨᱟᱣ ᱜᱮᱛᱟᱟᱵᱚᱱ ᱫᱚ ᱚᱱᱟ ᱠᱚᱨᱮ ᱫᱚ ᱢᱮᱱᱟᱜ ᱟᱥᱮ ᱵᱟᱝ ᱚᱱᱟ ᱠᱚᱨᱮ ᱦᱚᱸ ᱡᱩᱫᱤ ᱛᱟᱦᱮᱱᱟ ᱛᱟᱦᱞᱮ ᱟᱹᱰᱤ ᱞᱚᱜᱚᱱ ᱢᱟᱱᱮ ᱰᱮᱵᱷᱞᱚᱯ ᱥᱮᱫ ᱪᱟᱞᱟᱜ ᱛᱟᱵᱚᱱᱟ ᱱᱤᱛᱚᱜ ᱛᱚ
ᱦᱳᱭ ᱦᱸ ᱦᱸ ᱦᱸ ᱦᱸ ᱟᱫᱚ ᱱᱟᱦᱟᱜ ᱠᱷᱚᱱ ᱪᱮ ᱩᱱᱟᱹᱜ ᱴᱟᱠᱟᱫᱚ ᱪᱟᱞᱟᱣ ᱟᱠᱟᱱ ᱪᱚ ᱵᱟᱝ ᱪᱚ ᱩᱱᱟᱹᱜᱮ ᱦᱚᱲ ᱫᱚ ᱵᱟᱲᱟᱭ ᱵᱟᱹᱱᱩᱜᱼᱟ ᱠᱷᱚᱵᱚᱨ ᱦᱚᱸ ᱵᱟᱝ ᱦᱟᱛᱟᱣ ᱦᱩᱭ ᱟᱠᱟᱱᱟ
ᱦᱩᱸ
ᱛᱚᱵᱮ ᱦᱩᱭ ᱞᱮᱱ ᱠᱷᱟᱱ ᱟᱹᱰᱤ ᱵᱮᱥᱚᱜᱼᱟ ᱾
ᱦᱩᱸ᱾
ᱦᱚᱭᱛᱚ ᱜᱟᱢᱠᱮ ᱡᱟᱦᱟᱸ ᱞᱮᱠᱟ ᱠᱟᱹᱢᱤ ᱦᱚᱨᱟ ᱠᱚ ᱥᱟᱯᱲᱟᱣ ᱟᱠᱟᱫᱼᱟ ᱥᱮ ᱥᱟᱵ ᱟᱠᱟᱟᱜᱼᱟ ᱠᱚ ᱟᱫᱚ ᱢᱚᱱᱮᱫᱟᱹᱧ ᱦᱚᱭᱛᱚ ᱚᱱᱟ ᱚᱸᱰᱮ ᱪᱟᱞᱟᱜ ᱛᱮᱫᱚ ᱜᱚᱝᱠᱮ ᱢᱮ ᱫᱚᱢᱮᱠᱴᱟ ᱥᱚᱢᱚᱭ ᱫᱚ ᱵᱟᱝ ᱞᱟᱜᱟᱜᱼᱟ
ᱦᱸ
ᱦᱩᱸ
ᱛᱚᱵ ᱡᱟᱭᱦᱳᱠ ᱢᱳᱚᱴᱟᱢᱩᱴᱤ ᱢᱚᱬᱮ ᱵᱚᱪᱷᱚᱨ ᱦᱟᱛᱟᱣ ᱨᱮᱦᱚᱸᱭ ᱚᱠᱛᱚ ᱪᱤᱠᱟᱹᱭᱟᱢ ᱢᱮᱱᱠᱷᱟᱱ ᱟᱵᱚᱱᱟᱜ ᱢᱤᱫᱴᱮᱱ ᱮᱠᱮᱵᱟᱨᱮ ᱚᱱᱟ ᱨᱮᱫᱚ ᱚᱞ ᱠᱚᱨᱟ ᱜᱮ ᱛᱟᱦᱮᱭ ᱛᱟᱵᱚᱱᱟ ᱡᱮ ᱚᱸᱰᱮ ᱦᱚᱸ ᱢᱮᱱᱟᱜ ᱛᱟᱵᱚᱱᱟ ᱦᱮᱸ ᱥᱮ ᱵᱟᱝ
ᱦᱳᱭ ᱦᱳᱭ
ᱟᱨ ᱚᱸᱰᱮ ᱫᱚ ᱯᱩᱨᱟᱹ ᱚᱱᱟ ᱫᱚ ᱰᱤᱞᱤᱤᱴ ᱦᱚᱸ ᱛᱚᱠᱷᱚᱱ ᱫᱚ ᱵᱟᱝᱠᱚ ᱰᱤᱞᱤᱤᱴᱼᱟ
ᱵᱟᱝ ᱥᱮ ᱡᱟᱦᱟ ᱦᱳᱭ ᱾
ᱛᱚᱵᱮ ᱵᱷᱟᱜᱤ ᱵᱩᱡᱷᱟᱹᱜ ᱠᱟᱱᱟ ᱡᱮ ᱱᱚᱝᱠᱟ ᱢᱤᱫᱴᱮᱱ ᱠᱟᱹᱢᱤ ᱦᱚᱨᱟ ᱠᱚ ᱥᱟᱵ ᱟᱠᱟᱫᱟ ᱾ ᱟᱨ ᱞᱟᱦᱟ ᱥᱮᱫ ᱦᱚᱸᱵᱚᱱ ᱞᱟᱦᱟ ᱤᱫᱤᱜ ᱠᱟᱱᱟ ᱦᱮᱸ ᱥᱮ ᱵᱟᱝ ᱟᱨ ᱟᱨ ᱢᱤᱫᱴᱮᱱ ᱡᱩᱫᱤ ᱠᱚ ᱮᱢᱟᱵᱚᱱ ᱠᱷᱟᱱᱮ ᱡᱩᱫᱤ ᱥᱚᱨᱠᱟᱨ ᱡᱩᱫᱤ ᱮᱢᱟ ᱵᱚᱱ ᱠᱷᱟᱱᱮ ᱡᱮᱢᱚᱱ ᱥᱟᱱᱟᱢᱟᱜ ᱡᱟᱦᱟᱸ ᱛᱤᱱᱟᱹᱜ ᱜᱮ ᱤᱛᱩᱱ ᱟᱹᱥᱲᱟ ᱠᱚ ᱢᱮᱱᱟᱜᱼᱟ
ᱦᱮᱸ᱾
ᱦᱟᱸ ᱯᱨᱟᱭᱢᱟᱨᱤ ᱠᱷᱚᱱᱟᱜ ᱦᱮᱸ ᱯᱩᱨᱟ ᱚᱱᱟ ᱠᱚᱞᱮᱡᱽ ᱞᱮᱵᱮᱞ ᱫᱷᱟᱹᱵᱤᱡ ᱫᱚ ᱥᱟᱱᱟᱢ ᱟᱛᱩ ᱠᱚᱨᱮ ᱦᱚᱸ ᱡᱟᱦᱟᱸ ᱢᱟᱱᱮ ᱚᱱᱟᱜ ᱠᱚᱨᱮ ᱦᱚᱸ ᱡᱩᱫᱤ ᱟᱵᱚᱱᱟᱜ ᱪᱤᱠᱤ ᱛᱮ ᱠᱚ ᱯᱟᱲᱦᱟᱣ ᱠᱚᱣᱟ ᱟᱹᱰᱤ ᱱᱟᱯᱟᱭᱚᱜᱼᱟ ᱦᱮᱸ ᱥᱮ ᱵᱟᱝ?
ᱦᱮᱸ ᱟᱫᱚ ᱜᱚᱝᱠᱮ ᱟᱵᱮᱱᱟᱜ ᱠᱟᱹᱢᱤ ᱦᱸ ᱚᱱᱮ ᱛᱚ ᱜᱚᱝᱠᱮ ᱞᱤᱧ ᱞᱟᱹᱭᱮ ᱡᱩᱫᱤ ᱢᱤᱫᱴᱟᱝ ᱢᱤᱰᱤᱭᱟᱢ ᱛᱮᱭᱟᱨᱚᱜᱼᱟ ᱾ ᱮᱸᱰᱮᱠᱷᱟᱱ ᱫᱚ ᱚᱱᱟ ᱠᱚᱫᱚ ᱦᱟᱸᱜ ᱡᱚᱛᱚ ᱜᱮ ᱦᱩᱭᱩᱜᱚᱜᱼᱟ ᱾
ᱦᱩᱸ ᱾
ᱪᱮᱫᱟᱜ ᱥᱮ ᱢᱤᱫᱴᱟᱝ ᱢᱤᱰᱤᱭᱟᱢ ᱦᱩᱭ ᱞᱮᱱ ᱠᱷᱟᱱ ᱜᱮ ᱟᱫᱚ ᱚᱸᱰᱮ ᱠᱷᱚᱱ ᱞᱟᱹᱭᱟ ᱠᱚ ᱵᱟᱝ ᱪᱮᱫ ᱮᱢ ᱪᱤᱠᱟᱹᱭᱟ? ᱥᱮ ᱵᱟᱹᱵᱩ ᱵᱷᱟᱜᱤ ᱴᱷᱮᱢ ᱚᱞᱚᱜ ᱯᱟᱲᱦᱟᱣ ᱞᱮᱱ ᱠᱷᱟᱱ ᱟᱢ ᱱᱚᱰᱮ ᱟᱢ ᱠᱟᱹᱢᱤᱢ ᱧᱟᱢ ᱫᱟᱲᱮᱭᱟᱜᱼᱟ ᱱᱚᱣᱟ ᱱᱚᱣᱟ ᱾ ᱢᱟᱥᱴᱟᱨ ᱥᱮ ᱚᱸᱰᱮ ᱢᱤᱫᱴᱟᱝ ᱡᱟᱦᱟᱸ ᱞᱮᱠᱟ ᱥᱮ ᱦᱟᱯᱮᱱ ᱟᱢ ᱴᱤᱭᱩᱥᱚᱱᱮᱢ ᱯᱟᱲᱦᱟᱣ ᱫᱟᱲᱮᱭᱟ ᱠᱚᱣᱟ ᱾ ᱟᱫᱚ ᱡᱚᱠᱷᱚᱱ ᱜᱮ ᱢᱤᱫᱴᱟᱝ ᱢᱤᱰᱤᱭᱟᱢ ᱛᱮᱭᱨᱚᱜᱼᱟ ᱟᱫᱚ ᱚᱸᱰᱮ ᱜᱤᱫᱽᱟᱹ ᱠᱚ ᱚᱞᱚᱜ ᱚᱞᱚᱜ ᱯᱟᱲᱦᱟᱜ ᱟᱫᱚ ᱚᱸᱰᱮ ᱚᱞᱚᱜ ᱯᱟᱲᱦᱟᱜ ᱥᱟᱶ ᱥᱟᱶᱛ ᱮᱛ ᱟᱛᱩ ᱚᱲᱟᱜ ᱠᱚᱨᱮ ᱴᱤᱭᱩᱥᱚᱱ ᱠᱚᱦᱚᱸ ᱠᱚ ᱦᱟᱛᱟᱣᱟ ᱥᱮ ᱯᱨᱟᱭᱵᱷᱮᱴ ᱠᱚ ᱟᱨᱠᱤ
ᱦᱩᱸ ᱾
ᱟᱫᱚ ᱟᱛᱳ ᱟᱛᱳ ᱚᱲᱟᱜ ᱨᱮᱦᱚᱸ ᱚᱱᱟ ᱦᱚᱸ ᱤᱭᱟ-ᱟ ᱟᱪᱷᱟ ᱟᱪᱷᱟ ᱾ ᱟᱫᱚ ᱚᱱᱠᱟ ᱚᱱᱠᱟ ᱛᱮ ᱜᱮ ᱦᱩᱭᱩᱜ ᱛᱟᱵᱚᱱᱟ
ᱛᱟᱯᱚᱨᱮ ᱢᱤᱫᱴᱟᱝ ᱩᱱᱤ ᱦᱚᱸ ᱢᱤᱫᱴᱟᱝ ᱦᱮᱸ ᱠᱟᱹᱣᱰᱤ ᱟᱨᱡᱟᱣ ᱨᱮᱱᱟᱜ ᱦᱚᱸ ᱵᱩᱫᱽᱫᱷᱤ ᱫᱤᱥᱟᱹ ᱠᱚ ᱧᱟᱢ ᱜᱚᱫᱟᱭ ᱡᱮ ᱱᱩᱠᱩ ᱡᱩᱫᱤ ᱤᱧ ᱠᱳᱪᱤᱝ ᱤᱧ ᱯᱟᱲᱦᱟᱣ ᱠᱚᱣᱟ ᱥᱮ ᱴᱤᱭᱩᱥᱚᱱ ᱤᱧ ᱯᱟᱲᱦᱟᱣ ᱠᱚᱣᱟ ᱚᱱᱛᱮ ᱠᱷᱚᱱ ᱦᱚᱸ ᱦᱩᱭᱩᱜ ᱛᱤᱧᱟᱹ ᱾ ᱱᱚᱛᱮ ᱠᱟᱹᱢᱤ ᱡᱩᱫᱤᱧ ᱧᱟᱢ ᱠᱷᱟᱡ ᱚᱱᱛᱮ ᱠᱷᱚᱱ ᱦᱩᱭᱩᱜ ᱛᱤᱧᱟ ᱦᱮᱸ ᱥᱮ ᱵᱟᱝ ᱛᱟᱯᱚᱨᱮ ᱩᱱ ᱫᱚ ᱦᱟᱸᱜ ᱠᱟᱹᱴᱤᱡ ᱠᱷᱚᱱᱟᱜ ᱡᱚᱠᱷᱚᱱ ᱠᱚ ᱚᱱᱟ ᱪᱤᱠᱤ ᱛᱤᱭᱳ ᱠᱚ ᱯᱟᱲᱦᱟᱣ ᱤᱫᱤᱭᱮᱫ ᱛᱟᱵᱚᱱᱟ ᱥᱮ ᱛᱚᱠᱷᱚᱱ ᱟᱫᱚ ᱡᱚᱠᱷᱚᱱ ᱥᱮᱲᱟ ᱠᱟᱛᱮ ᱡᱚᱠᱷᱚᱱ ᱞᱟᱹᱴᱩ ᱠᱟᱛᱮ ᱾ ᱡᱚᱠᱷᱚᱱ ᱠᱚᱞᱮᱡᱽ ᱠᱚᱨᱮ ᱠᱚ ᱯᱟᱲᱦᱟᱜᱼᱟ ᱛᱚᱠᱷᱚᱱ ᱟᱫᱚ ᱠᱚᱱᱳ ᱮᱴᱠᱮᱴᱚᱬᱮ ᱨᱮ ᱵᱟᱝ ᱜᱮ ᱠᱚ ᱧᱩᱨᱩᱜᱼᱟ ᱾ ᱦᱮ ᱥᱟᱨᱦᱟᱣ ᱾ ᱠᱷᱚᱱᱟᱜ ᱜᱮ ᱩᱱᱤ ᱢᱟ ᱥᱮᱬᱟ ᱤᱫᱤ ᱠᱮᱫᱟᱭ ᱪᱮᱫ ᱤᱫᱤ ᱠᱮᱫᱟᱭ
ᱦᱩᱸ ᱾
ᱟᱨ ᱵᱟᱝ ᱠᱷᱟᱱ ᱡᱟᱦᱟᱸᱭ ᱫᱚ ᱧᱮᱞ ᱢᱮ ᱠᱟᱹᱴᱤᱡ ᱠᱷᱚᱱᱟᱜ ᱵᱟᱭ ᱪᱮᱫ ᱟᱠᱟᱫᱟ ᱰᱟᱭᱨᱮᱠᱴ ᱠᱚᱞᱮ ᱪᱮᱫ ᱩᱱᱤ ᱟᱵᱚ ᱪᱤᱠᱤ ᱛᱮ ᱚᱞᱚᱜ ᱠᱟᱱᱟ ᱛᱚᱠᱷᱚᱱ ᱩᱱᱤ ᱠᱟᱹᱴᱤᱡ ᱛᱮᱞᱟᱝ ᱢᱟᱱᱮ ᱮᱴᱠᱮᱴᱚᱬᱮ ᱨᱮᱫᱚ ᱯᱟᱲᱟᱣ ᱜᱚᱫᱚᱜ ᱟᱭ ᱢᱟᱱᱮ ᱯᱩᱨᱟᱹᱴᱟᱜ ᱛᱚ ᱵᱟᱰᱟᱭ ᱜᱟᱱᱚᱜ ᱛᱟᱭᱟ ᱥᱮ ᱦᱮᱸ ᱥᱩᱫᱷᱩ ᱦᱚᱭᱛᱳ ᱢᱟᱱᱮ ᱚᱞᱚᱜ ᱠᱚᱫᱚᱭ ᱵᱟᱲᱟᱭ ᱜᱮᱭᱟ ᱾
ᱦᱩᱸ ᱾
ᱦᱮᱸ ᱮ ᱢᱮᱱᱠᱷᱟᱱ ᱚᱱᱛᱮ ᱨᱮᱦᱚᱸ ᱠᱟᱹᱴᱤᱡ ᱛᱟᱞᱟᱝ ᱫᱚ ᱢᱟᱱᱮ ᱮᱴᱠᱮᱴᱚᱬᱮ ᱫᱚ ᱯᱟᱲᱟᱣ ᱜᱚᱫᱚᱜᱼᱟ ᱵᱷᱩᱞ ᱫᱚ ᱦᱩᱭ ᱜᱚᱫᱚᱜ ᱛᱟᱭᱟ ᱾
ᱦᱳᱭ ᱦᱳᱭ ᱾ ᱟᱫᱚ ᱚᱱᱟ ᱜᱮ ᱦᱟᱯᱮᱱ ᱫᱤᱱ ᱵᱚᱱ ᱟᱥᱚᱜᱚᱜᱼᱟ ᱥᱟᱱᱟᱢ ᱠᱚᱜᱮ ᱡᱩᱫᱤ ᱢᱤᱫᱴᱟᱱ ᱢᱤᱰᱤᱭᱟᱢ ᱦᱩᱭᱩᱜ ᱢᱟ ᱾ ᱡᱮᱢᱚᱱ ᱮᱴᱟᱜ ᱠᱚᱣᱟᱜ ᱫᱚ ᱢᱮᱱᱟᱜ ᱛᱟᱠᱚᱣᱟ ᱵᱟᱝᱞᱟ ᱢᱤᱰᱤᱭᱟᱢ ᱢᱮᱱᱟᱜᱼᱟ ᱛᱟᱯᱚᱨᱮ ᱟᱨᱦᱚᱸ ᱢᱤᱫᱴᱟᱝ ᱩ ᱩ ᱪᱮᱫ ᱠᱟ ᱛᱩᱲᱩᱠ ᱠᱚᱣᱟᱜ ᱪᱮᱫ ᱠᱚ ᱞᱟᱹᱭᱮᱜᱼᱟ?
ᱦᱤᱱᱫᱤ ᱦᱚᱸ ᱢᱮᱱᱟᱜ ᱛᱟᱠᱚ
ᱟᱫᱚ ᱚᱱᱟ ᱠᱚᱨᱮ ᱟᱠᱚᱨᱮᱱ ᱯᱟᱹᱴᱷᱩᱣᱟᱹ ᱠᱚᱫᱚ ᱥᱮ ᱟᱠᱚᱨᱮᱱ ᱯᱚᱼᱯᱚᱝᱲᱟ ᱠᱚᱫᱚ ᱚᱱᱟ ᱠᱚᱨᱮ ᱠᱚ ᱚᱞᱚᱜ ᱯᱟᱲᱦᱟᱜ ᱠᱟᱱᱟ
ᱦᱚᱸ
ᱦᱩᱸ
ᱛᱚᱵᱮ ᱚ ᱜᱚᱝᱠᱮ ᱱᱮᱛᱟᱨ ᱛᱵᱩ ᱟᱹᱰᱤᱴᱟᱜ ᱵᱚᱱ ᱞᱟᱦᱟ ᱠᱟᱱᱟ ᱡᱮᱢᱚᱱ ᱟᱵᱚᱨᱮᱱ ᱤᱭᱟᱹ ᱠᱚᱦᱚᱸ ᱢᱟᱱᱮ ᱢᱤᱫᱴᱟᱹᱱ ᱵᱚᱠᱥᱟᱨ ᱥᱮᱫᱤᱱ ᱪᱟᱢᱯᱤᱭᱚᱱᱮᱱ ᱛᱟᱵᱚᱱ ᱫᱚᱭ ᱪᱤᱞᱤ ᱢᱟᱨᱟᱱᱰᱤ ᱦᱮᱸ ᱚᱱᱟ ᱦᱚᱸ ᱢᱤᱫᱴᱟᱹᱱ ᱵᱷᱟᱜᱮ ᱵᱩᱡᱷᱟᱹᱣᱱᱟ ᱢᱤᱴᱟᱹᱱ ᱥᱟᱱᱛᱟᱲ ᱡᱟᱭᱜᱟ ᱨᱮ ᱥᱮᱱ ᱠᱟᱛᱮᱜ ᱪᱟᱢᱯᱤᱭᱟᱹᱱ ᱠᱟᱛᱮᱜ ᱦᱮᱡ ᱱᱟᱭ ᱦᱮᱸ ᱥᱮ ᱵᱟᱝ ᱚᱱᱟ ᱦᱚᱸ ᱵᱷᱟᱜᱤ ᱵᱩᱡᱷᱟᱹᱭᱱᱟ ᱚᱱᱟ ᱪᱟᱢ ᱡᱤᱭᱚᱱ ᱱᱟᱭ ᱪᱮᱫ ᱧᱩᱛᱩᱢ ᱛᱟᱭ ᱡᱮ ᱦᱤᱲᱤᱧ ᱠᱮᱜ ᱛᱟᱭᱟ ᱞᱤᱧ ᱪᱤᱞᱤ ᱢᱟᱨᱟᱱᱰᱤ ᱵᱤᱠᱨᱚᱢ ᱥᱮ ᱡᱮ
ᱦᱮᱸ ᱤᱧ ᱦᱚᱸ ᱧᱮᱞ ᱫᱩᱧ ᱧᱮᱞ ᱠᱟᱫ ᱢᱮᱠᱷᱟᱱ ᱱᱤᱛᱚᱜ ᱫᱤᱥᱟᱹ ᱵᱟᱝ ᱦᱤᱡᱩᱜᱚᱜ ᱠᱟᱱᱟ ᱦᱩᱸ
ᱚᱝᱠᱟᱜᱮ ᱟᱨᱚ ᱚᱱᱟ ᱯᱷᱩᱴᱵᱚᱞ ᱠᱷᱮᱞᱚᱴ ᱠᱚᱨᱮ ᱦᱚᱸ ᱟᱭᱢᱟ ᱜᱟᱱ ᱜᱮ ᱢᱮᱱᱟᱜ ᱠᱚ ᱛᱟᱵᱚᱱᱟ ᱚᱝᱠᱟ ᱦᱚᱸ ᱦᱳᱭ ᱠᱷᱮᱞᱳᱴ ᱚᱸ ᱠᱷᱮᱞᱳᱴ ᱠᱚᱨᱛᱮ ᱦᱚᱸᱠᱚ ᱨᱟᱠᱟᱵ ᱤᱫᱤᱭ ᱠᱟᱱᱟ ᱡᱟᱹᱭᱦᱩᱠ ᱱᱤᱛᱚᱜ ᱛᱚᱵᱚ ᱟᱭᱢᱟ ᱡᱟᱭᱜᱟ ᱨᱮᱠᱚ ᱧᱟᱢ ᱤᱫᱤᱭᱼᱭᱟ ᱢᱮᱠᱷᱟᱱ ᱞᱟᱦᱟ ᱫᱚ ᱚᱱᱟ ᱠᱚᱨᱮ ᱵᱟᱝ ᱜᱮᱠᱚ ᱛᱟᱦᱮᱸ ᱠᱟᱱᱟ ᱨᱮᱦᱚᱸ ᱢᱮᱠᱷᱟᱱ ᱱᱮᱛᱟᱨ ᱠᱚ ᱧᱟᱢ ᱤᱫᱤᱭᱫᱟ ᱦᱮᱸ ᱟ ᱛᱚᱠᱷᱚᱱ ᱫᱚ ᱥᱩᱡᱳᱜᱽ ᱠᱚᱦᱚᱸ ᱩᱱᱟᱹᱜ ᱵᱟᱝ ᱛᱟᱦᱮᱸ ᱠᱟᱱᱟ ᱥᱩᱡᱳᱜᱽ ᱥᱩᱵᱤᱫᱷᱟ ᱠᱚ ᱵᱟᱝ ᱛᱟᱦᱮᱱ ᱡᱟᱭᱦᱳᱠ ᱛᱚᱠᱷᱚᱱ ᱡᱩᱫᱤ ᱛᱟᱦᱮᱸ ᱠᱚᱜᱼᱟ ᱥᱮ ᱵᱟᱝ ᱛᱟᱦᱞᱮ ᱟᱵᱚ ᱥᱟᱱᱛᱟᱲ ᱠᱚᱫᱚ ᱱᱩᱱᱟᱹᱜ ᱜᱮ ᱢᱟᱱᱮ ᱨᱮᱸᱜᱮᱜ ᱟᱪᱟᱨ ᱫᱚ ᱵᱟᱝᱵᱚᱱ ᱛᱟᱦᱮᱸ ᱠᱚᱜᱼᱟ ᱦᱮᱸ ᱥᱮ ᱟᱵᱚ ᱫᱚᱵᱚ ᱢᱚᱱᱮ ᱦᱟᱱᱮ ᱡᱮ ᱟᱵᱚ ᱡᱮ ᱢᱮᱱ ᱦᱩᱭᱩᱜ ᱠᱟᱱᱟ ᱟᱵᱚᱱᱟᱜ ᱟᱭᱳᱼᱵᱟᱵᱟ ᱩᱝᱠᱩ ᱡᱩᱫᱤ ᱠᱤᱱ ᱠᱚᱨᱟᱣ ᱦᱚᱴᱚᱣᱟᱜ ᱢᱮ ᱠᱷᱟᱱᱮ ᱦᱮᱸᱥᱮ ᱵᱟᱝ ᱦᱩᱭᱱᱟ ᱟᱨ ᱩᱱᱠᱤᱱ ᱡᱚᱠᱷᱚᱱ ᱵᱟᱝᱠᱤᱱ ᱠᱚᱨᱟᱣ ᱫᱟᱲᱮᱭᱟᱜ ᱢᱮᱭᱟ ᱛᱚᱠᱷᱚᱱ ᱟᱢ ᱱᱤᱡᱮᱛᱮᱢ ᱠᱚᱨᱟᱣᱟ ᱛᱚᱵᱮ ᱛᱚ ᱟᱵᱚ ᱫᱚᱵᱚᱱ ᱛᱤᱸᱜᱩ ᱫᱟᱲᱮᱭᱜᱼᱟ ᱵᱟᱝᱠᱷᱟᱱ ᱫᱚ ᱛᱤᱜᱩᱸ ᱟᱹᱰᱤ ᱢᱩᱥᱠᱤᱞ ᱜᱮᱭᱟ
ᱦᱮᱸ ᱦᱮᱸ
ᱟᱫᱚ ᱫᱤᱠᱩ ᱫᱤᱠᱩ ᱯᱩᱥᱤ ᱠᱚᱫᱚ ᱪᱤᱠᱟᱹ ᱛᱮᱠᱚ ᱚᱝᱠᱟ ᱟᱠᱚᱣᱟᱜ ᱫᱚ ᱟᱭᱳᱼᱵᱟᱵᱟ ᱢᱟᱱᱮ ᱟᱹᱰᱤ ᱠᱚ ᱚᱻ ᱩᱱᱟᱹᱜ ᱵᱟᱝᱠᱚ ᱧᱩ ᱵᱩᱞ ᱠᱚᱜᱼᱟ ᱦᱮᱸ ᱥᱮ ᱵᱟᱝ ᱦᱮᱸ ᱩᱝᱠᱩ ᱫᱚ ᱞᱟᱦᱟ ᱠᱚ ᱞᱟᱦᱟ ᱧᱮᱞᱟᱠᱚ ᱟᱞᱮ ᱡᱩᱫᱤ ᱱᱤᱭᱟᱹᱞᱮ ᱵᱟᱨᱥᱚ ᱴᱟᱠᱟ ᱨᱮᱱᱟᱜ ᱛᱟᱞᱦᱮ ᱩᱝᱠᱩ ᱦᱚᱭᱛ ᱚᱸᱰᱮ ᱛᱤᱨᱤᱥ ᱴᱟᱠᱟ ᱨᱮᱱᱟᱜ ᱠᱚ ᱛᱤᱨᱤᱥ ᱴᱟᱠᱟ ᱦᱚᱸ ᱵᱟᱝᱠᱚ ᱠᱷᱚᱨᱚᱪᱟ ᱫᱚᱥ ᱴᱟᱠᱟ ᱨᱮᱱᱟᱜ ᱠᱚ ᱠᱷᱚᱨᱚᱪᱟ ᱟᱨ ᱟᱵᱚ ᱫᱚ ᱵᱟᱝᱜᱮ ᱵᱟᱨᱥᱚ ᱴᱟᱠᱟ ᱱᱟᱸᱜ ᱵᱚᱱ ᱠᱟᱢᱤ ᱠᱮᱜ ᱠᱷᱟᱱ ᱠᱷᱚᱨᱚᱼᱪᱚ ᱦᱩᱭᱩᱜᱼᱟ ᱵᱟᱨᱥᱚ ᱫᱚᱥ ᱴᱟᱠᱟ ᱦᱮᱸ ᱥᱮ ᱵᱟᱝ ᱛᱟᱞᱦᱮ ᱟ
ᱚᱱᱟᱜᱮ ᱚᱝᱠᱟᱜ ᱜᱮ ᱟᱰᱤ ᱡᱟᱥᱛᱤ ᱧᱮᱞᱚᱜᱚᱜ ᱠᱟᱱᱟ ᱡᱟ ᱩᱰᱤᱜ ᱵᱚᱱ ᱨᱳᱡᱽᱜᱟᱨ ᱟᱹᱜᱩᱭᱮᱜᱼᱟ ᱚᱱᱟ ᱫᱚ ᱡᱚᱢ ᱟᱨ ᱧᱩ ᱛᱮᱜᱮ ᱵᱚᱱ ᱪᱟᱵᱟ ᱠᱟᱜ ᱠᱟᱱᱟ ᱢᱮᱠᱷᱟᱱ ᱟᱵᱚ ᱴᱷᱮᱱ ᱛᱟᱦᱮᱸ ᱞᱮᱠᱟ ᱫᱚ ᱵᱟᱝ ᱛᱟᱦᱮᱸᱱ ᱠᱟᱱᱟ
ᱦᱩᱸ
ᱜᱟ-ᱜᱟᱯᱟ ᱦᱤᱞᱳᱜ ᱢᱤ-ᱢᱤᱫᱴᱟᱝ ᱵᱷᱟᱹᱭ ᱠᱟᱹᱢᱤ ᱞᱟᱜᱟᱣ ᱱᱚ-ᱚᱭ ᱦᱳᱭ ᱚᱝᱠᱟ ᱞᱮᱠᱟ ᱵᱟᱝ ᱦᱩᱭᱩᱜᱚᱜ ᱠᱟᱱᱟ
ᱦᱩᱸ ᱢᱩᱸᱡ ᱵᱚᱨᱚᱱ ᱢᱩᱸᱡᱼᱢᱩᱸᱡ ᱧᱮ ᱢᱩᱸᱡᱽ ᱠᱚ ᱧᱮᱞ ᱠᱟᱛᱮ ᱨᱮᱦᱚᱸ ᱵᱟᱝᱵᱚᱱ ᱥᱮᱬᱟᱭ ᱜᱮᱭᱟ ᱦᱮᱸ ᱢᱩᱸᱡ ᱠᱚ ᱡᱮᱢᱚᱱ ᱠᱩ ᱵᱟᱲᱟᱭᱟ ᱠᱚ ᱡᱮ ᱱᱚᱣᱟ ᱦᱤᱛᱚᱜ ᱫᱚ ᱫᱟᱜ ᱫᱤᱱ ᱪᱟᱞᱟᱜᱼᱟ ᱟᱥᱟᱲ ᱟᱥᱟᱲ ᱥᱟᱱ ᱵᱷᱟᱫᱚᱨ ᱵᱚᱸᱜᱟ ᱫᱚ ᱵᱷᱟᱜᱤ ᱜᱮ ᱫᱟᱜᱟᱭ ᱩᱝᱠᱩ ᱵᱟᱠᱷᱟᱱ ᱟᱨᱡᱟᱣ ᱠᱟᱛᱮᱫ ᱫᱚᱦᱚ ᱠᱟᱜᱼᱟ ᱠᱚ ᱯᱮ ᱪᱟᱸᱫᱳ ᱨᱮᱱᱟᱜ ᱡᱚᱢ ᱡᱚᱢ ᱧᱩ ᱯᱮ ᱪᱟᱸᱫᱳ ᱨᱮᱱᱟᱜ ᱡᱚᱢ ᱧᱩ ᱟᱨᱡᱟᱣ ᱠᱟᱛᱮ ᱠᱚ ᱫᱚᱦᱚ ᱠᱟᱜᱼᱟ ᱵᱲᱦᱟᱭᱟᱠᱳ ᱡᱮ ᱯᱮ ᱪᱟᱸᱫᱳ ᱚᱠᱟᱨ ᱨᱮᱦᱚᱸ ᱡᱚᱢᱟᱜ ᱵᱟᱝᱞᱮ ᱧᱟᱢᱟ ᱩᱸᱫᱚᱜ ᱢᱟᱱᱮ ᱟᱞᱮ ᱢᱟ ᱟᱞᱮ ᱜᱮᱦᱚᱸᱞᱮ ᱜᱚᱡ ᱛᱚ ᱨᱩᱜᱼᱟ ᱦᱮᱸ ᱥᱮ ᱵᱟᱝ ᱩᱱᱠᱩ ᱫᱚ ᱟᱨᱡᱟᱣ ᱠᱟᱛᱮ ᱠᱚ ᱫᱚᱦᱚ ᱡᱚᱝᱟᱜᱼᱟ, ᱢᱮᱱᱠᱷᱟᱱ ᱚᱱᱠᱟ ᱚᱱᱠᱟᱜᱮ ᱟᱵᱚ ᱦᱚᱸ ᱡᱩᱫᱤ ᱵᱚᱱ ᱚᱱᱠᱟᱱᱟᱜ ᱩᱱᱠᱩ ᱞᱮᱠᱟ ᱪᱤᱱᱛᱟᱹ ᱵᱷᱟᱵᱱᱟ ᱫᱚᱦᱚ ᱠᱟᱛᱮ ᱡᱩᱫᱤ ᱵᱚᱱ ᱟᱨᱡᱟᱣ ᱫᱚᱦᱚ ᱠᱟᱜᱼᱟ ᱴᱷᱤᱠ ᱜᱮ ᱩᱱ ᱠᱤᱸᱥᱟᱹᱲ ᱚᱜ ᱟᱵᱚᱱ ᱦᱮᱸ ᱥᱮ ᱵᱟᱝ
ᱦᱳᱭ ᱟᱫᱚ ᱟᱹᱰᱤ ᱜᱟᱱ ᱟᱛᱩ ᱚᱲᱟᱜ ᱨᱮᱦᱚᱸ ᱚᱱᱠᱟ ᱜᱮ ᱧᱮᱞᱚᱜ ᱠᱟᱱᱟ ᱵᱟᱝ ᱡᱟᱹᱥᱛᱤ ᱦᱟᱺᱰᱤ ᱯᱟᱹᱣᱨᱟᱹ ᱨᱮᱠᱚ ᱤᱭᱟ ᱠᱚᱜ ᱠᱟᱱᱟ ᱵᱟᱝ
ᱦᱩᱸ ᱟᱫᱚ ᱱᱮᱛᱟᱨ ᱛᱩᱵᱚ ᱱᱚᱣᱟ ᱟᱞᱮ ᱥᱮᱫ ᱫᱚ ᱢᱟᱱᱮ ᱱᱩᱠᱩ ᱟᱵᱜᱟᱨᱤ ᱡᱟᱦᱟᱸᱭ ᱢᱮᱱᱟᱜ ᱠᱚᱣᱟ ᱯᱨᱚᱥᱟᱥᱚᱱ ᱠᱷᱚᱱᱟᱜ ᱩᱱᱠᱩ ᱯᱩᱨᱟᱹᱫᱚ ᱠᱚ ᱨᱮᱴ ᱮᱫᱟ ᱱᱮᱛᱟᱨ ᱜᱚᱴᱟ ᱟᱹᱛᱩ ᱜᱮ ᱟᱞᱮ ᱥᱮᱫ ᱫᱚ ᱜᱚᱴᱟ ᱜᱮᱠᱚ ᱪᱟᱞᱟᱜ ᱠᱟᱱᱟ ᱦᱮᱸ ᱯᱩᱨᱟᱹ ᱠᱚ ᱢᱮᱱ ᱦᱚᱴᱚ ᱠᱟᱜ ᱠᱟᱱᱟ ᱚᱱᱟ ᱮᱨᱯᱚᱨᱮ ᱮᱨᱯᱚᱨᱮ ᱡᱩᱫᱤ ᱡᱟᱦᱟᱸᱭ ᱜᱮᱯᱮ ᱪᱚᱸᱫᱟ ᱵᱟᱥᱟᱝᱟ ᱦᱮᱸ ᱢᱮᱱᱠᱷᱟᱱ ᱮ ᱟᱞᱮ ᱫᱚ ᱛᱷᱟᱱᱟ ᱛᱮᱞᱮ ᱤᱫᱤ ᱯᱮᱭᱟ, ᱦᱮᱸ ᱟᱨ ᱱᱚᱣᱟ ᱢᱤᱫᱴᱮᱱ ᱞᱮ ᱮᱢ ᱩᱛᱟᱹᱨ ᱟᱯᱮᱭᱟ ᱟᱫᱚ ᱵᱚᱛᱚᱨ ᱛᱮ ᱡᱟᱭᱦᱳᱠ ᱟᱞᱮ ᱥᱮᱫᱟᱜ ᱟᱹᱰᱤ ᱜᱟᱱ ᱜᱮ ᱵᱚᱱᱫᱚ ᱟᱠᱟᱱᱟ ᱦᱮᱸ ᱛᱚᱵᱮ ᱞᱟᱹᱭ ᱫᱟᱠᱚ ᱦᱳᱭ ᱟᱯᱮᱭᱟᱜ ᱢᱮᱱᱟᱜ ᱛᱟᱯᱮᱭᱟ ᱱᱚᱣᱟ ᱦᱟᱺᱰᱤ ᱯᱟᱹᱣᱨᱟᱹᱣ ᱚᱱᱟ ᱫᱚ ᱛᱚᱵᱮ ᱛᱚᱠᱷᱚᱱ ᱜᱮ ᱟᱯᱮ ᱫᱚ ᱤᱭᱟᱹ ᱯᱮ ᱵᱮᱵᱚᱦᱟᱨ ᱛᱟᱵᱚᱱ ᱯᱮ ᱡᱚᱠᱷᱚᱱ ᱟᱯᱮ ᱭᱟᱜ ᱵᱚᱸᱜᱟ ᱵᱩᱨᱩ ᱠᱚᱨᱮ ᱛᱚ ᱱᱚᱣᱟ ᱪᱷᱟᱲᱟ ᱵᱟᱝ ᱦᱩᱭᱩᱜ ᱛᱟᱯᱮᱭᱟ ᱮᱠᱫᱚᱢ ᱛᱚᱠᱷᱚᱱ ᱜᱮ ᱵᱮᱵᱚᱦᱟᱨ ᱛᱟᱵᱚᱱ ᱯᱮ ᱟᱨ ᱵᱟᱝᱠᱷᱟᱱ ᱱᱚᱝᱠᱟ ᱱᱚᱣᱟ ᱦᱚᱸ ᱛᱚ ᱟᱯᱮᱯᱮ ᱵᱤᱡᱽᱱᱮᱥ ᱫᱟ ᱥᱮ ᱢᱮᱱᱠᱷᱟᱱ ᱚᱱᱟ, ᱚᱱᱟ ᱫᱚ ᱵᱟᱝ ᱜᱟᱱᱚᱜᱼᱟ
ᱟᱨ ᱛᱚᱠᱷᱚᱱ ᱫᱚ ᱦᱟᱱᱮ ᱟᱨᱟᱜ ᱟᱨᱟᱜ ᱟᱨᱟᱜᱟᱜ ᱠᱚᱦᱚᱸ ᱥᱮ ᱡᱟᱦᱟᱸ ᱦᱟᱱᱮ ᱠᱟᱣᱩᱱᱴᱟᱨ ᱠᱷᱚᱱᱟᱜ ᱦᱮᱸ ᱚᱱᱟ ᱠᱚᱫᱚ ᱛᱚᱠᱷᱚᱱ ᱫᱚ ᱵᱟᱝ ᱜᱮᱠᱚ ᱧᱩᱸ ᱧᱩᱸ ᱫᱟᱲᱮᱭᱟᱜᱼᱟ ᱪᱮᱫᱟᱜ ᱚᱱᱟ ᱫᱚ ᱠᱟᱹᱴᱤᱡ ᱫᱟᱢ ᱦᱚᱸ ᱡᱟᱹᱥᱛᱤ ᱜᱮᱭᱟ
ᱫᱟᱢ ᱦᱚᱸ ᱡᱟᱹᱥᱛᱤ ᱜᱤᱭᱟ ᱦᱮᱸ
ᱛᱚᱠᱷᱚᱱ ᱟᱫᱚ ᱡᱚᱠᱷᱚᱱ ᱜᱮ ᱢᱤᱫ ᱫᱤᱱᱮ ᱧᱩ‍ᱸ ᱠᱮᱫᱟ ᱟᱫᱚ ᱟᱫᱚ ᱢᱚᱱᱮᱭᱟᱭ ᱡᱮ ᱤᱥᱟᱞᱟ ᱱᱚᱣᱟ ᱫᱚ ᱠᱷᱚᱨᱚᱪ ᱡᱟᱹᱥᱛᱤᱜ ᱠᱟᱱ ᱛᱤᱧᱟ ᱛᱚ ᱚᱱᱟᱫᱚ ᱚᱱᱛᱮ ᱫᱚ ᱟᱫᱚ ᱵᱟᱝᱠᱚ ᱪᱟᱞᱟᱜᱼᱟ ᱟᱨ ᱟᱹᱛᱩ ᱴᱚᱞᱟ ᱠᱚᱨᱮ ᱫᱚ ᱪᱮᱫ ᱚᱱᱟ ᱠᱚᱢ ᱯᱚᱭᱥᱟ ᱛᱮ ᱧᱟᱢ ᱜᱚᱫ ᱠᱮᱫᱟᱭ ᱦᱮᱸ ᱧᱩ ᱠᱮᱫᱟᱭ ᱵᱩᱞ ᱜᱤᱛᱤᱡ ᱮᱱᱟᱭ ᱵᱟᱥ ᱜᱤᱫᱽᱨᱟᱹ ᱜᱤᱫᱽᱨᱟᱹᱭ ᱚᱠᱟᱭᱮᱱᱟ ᱠᱚ ᱪᱤᱠᱟᱹᱭᱮᱱᱟᱠᱚ ᱡᱚᱢ ᱠᱮᱫᱟ ᱠᱚ ᱥᱮ ᱵᱟᱝ ᱚᱱᱟ ᱠᱟᱛᱮ ᱟᱫᱚ
ᱟᱫᱚ ᱡᱟᱦᱟᱸ ᱢᱤᱫᱴᱟᱝ ᱧᱮᱞᱚᱜᱚᱜ ᱠᱟᱱᱟ ᱡᱮ